ᱦᱚᱸ ᱡᱚᱦᱟᱨ ᱜᱮ ᱜᱚᱝᱠᱮ ᱾
ᱦᱳᱭ ᱡᱚᱦᱟᱨ ᱜᱮ ᱥᱮᱛᱟᱜ ᱡᱚᱦᱟᱨ ᱾
ᱦᱮᱸ ᱥᱮᱛᱟᱜ ᱡᱚᱦᱟᱨ ᱾ ᱪᱮᱫ ᱵᱤᱱ ᱪᱠᱟᱹᱭ ᱫᱟ?
ᱮᱸᱻ ᱫᱟᱹᱛᱟᱹᱱᱤ ᱵᱟᱲᱟᱜ ᱠᱟᱱᱟ ᱞᱤᱧ ᱾
ᱚᱻ
ᱟᱨ ᱮᱢᱚᱱ ᱜᱮ ᱵᱚᱨᱛᱚᱢᱟᱱ ᱫᱚ ᱾ ᱟᱵᱮᱱ ᱜᱮ ᱪᱮᱫ ᱵᱮᱱ ᱪᱮᱠᱟᱭ ᱫᱟ?
ᱟᱞᱚ ᱵᱮᱱ ᱞᱟᱹᱭᱟ ᱜᱚᱢᱠᱮ, ᱟᱞᱮ ᱥᱮᱫ ᱢᱟ ᱟᱹᱰᱤ ᱡᱳᱨᱮ ᱫᱟᱜᱮᱫ ᱠᱟᱱ ᱾ ᱟᱫᱚ
ᱟᱪᱪᱷᱟ ᱾
ᱡᱷᱚᱢᱚᱨ ᱡᱷᱚᱢᱚᱨᱮ ᱫᱟᱜ ᱫᱟ, ᱪᱷᱟᱛᱟ ᱞᱤᱧ ᱥᱟᱵ ᱠᱟᱫᱟ ᱾ ᱟᱨ ᱚᱲᱟᱜ ᱥᱮᱫ ᱞᱤᱧ ᱪᱟᱞᱟᱜ ᱠᱟᱱᱟ ᱾ ᱠᱟᱹᱴᱤᱡ ᱱᱚᱱᱛᱮ ᱞᱤᱧ ᱦᱮᱡ ᱞᱮᱱᱟ ᱾ ᱛᱚᱠᱷᱚᱱ ᱫᱚ ᱵᱟᱭ ᱫᱟᱜ ᱮᱫ ᱠᱟᱱ ᱛᱟᱦᱮᱱᱟ ᱾ ᱮᱢᱚᱱ ᱵᱷᱟᱵᱮ ᱫᱟᱜ ᱠᱟᱫᱟ ᱱᱤᱛᱚᱜ ᱾
ᱟᱪᱪᱷᱟ, ᱢᱟᱱᱮ ᱢᱤᱫ ᱥᱮᱫ ᱞᱮᱠᱟᱛᱮ ᱢᱟ ᱢᱚᱸᱡᱽ ᱜᱮ ᱫᱟᱜ ᱫᱟᱭ, ᱪᱮᱫᱟᱜ ᱥᱮ ᱫᱟᱜ ᱢᱟ ᱡᱩᱲᱩᱨᱟᱵᱚᱱ ᱠᱟᱱ ᱜᱮᱭᱟ ᱾ ᱟᱫᱚ ᱪᱮᱫ ᱞᱮᱠᱟ ᱵᱮᱱ ᱢᱮᱱ ᱠᱮᱜ-ᱟ? ᱟᱞᱮ ᱥᱮᱫ ᱢᱟ ᱡᱮᱦᱮᱛᱩ ᱦᱩᱲᱩ ᱨᱚᱦᱚᱭ ᱠᱚ ᱮᱦᱚᱵ ᱵᱟᱲᱟᱭ ᱱᱟ ᱾ ᱛᱚ ᱫᱟᱜ ᱫᱚ ᱟᱹᱰᱤ ᱞᱟᱹᱠᱛᱤ ᱠᱟᱱ ᱜᱮᱭᱟ, ᱜᱟᱹᱪᱷᱤ ᱠᱚᱦᱚᱸ ᱦᱟᱨᱟ ᱵᱟᱲᱟᱭ ᱱᱟ ᱾
ᱦᱩᱸᱻ ᱾
ᱛᱚ ᱚᱱᱮᱠᱚ ᱢᱮᱱᱟ, ᱥᱤᱡᱤᱱ ᱨᱮ ᱡᱩᱫᱤ ᱵᱚᱱ ᱠᱟᱹᱢᱤ ᱥᱟᱹᱛ ᱠᱟᱜᱼᱟ ᱛᱚᱵᱮ ᱟᱹᱰᱤ ᱢᱚᱡᱽ ᱾ ᱟᱹᱰᱤ ᱱᱟᱯᱟᱭ ᱜᱮ ᱛᱟᱦᱮᱱᱟ, ᱥᱚᱢᱚᱭ ᱨᱮ ᱠᱟᱹᱢᱤ ᱦᱩᱭᱩᱜ ᱛᱟᱵᱚᱱᱟ ᱾
ᱮᱠᱟᱞ ᱜᱮ, ᱱᱤᱛᱚᱜ ᱦᱚᱸᱭ ᱫᱟᱜ ᱮᱫᱟ ᱠᱚᱭᱮᱠ ᱫᱤᱱ ᱠᱷᱚᱱᱟᱜ ᱾ ᱟᱫᱚ ᱦᱩᱭ ᱩᱛᱟᱹᱨᱚᱜᱼᱟ ᱛᱚᱠᱷᱚᱱ ᱜᱮ ᱾ ᱟᱯᱷᱚᱨ ᱠᱚᱦᱚᱸ ᱮᱦᱚᱵᱚᱜᱼᱟ ᱾ ᱟᱪᱪᱷᱟ ᱟᱯᱮ ᱥᱮᱫ ᱫᱚ ᱟᱯᱷᱚᱨ ᱠᱚᱫᱚ ᱦᱩᱭᱮᱱᱟ ᱥᱮ ᱵᱟᱝ?
ᱦᱩᱸ ᱟᱞᱮ ᱥᱮᱫ ᱫᱚ ᱟᱯᱷᱚᱨ ᱠᱚ ᱦᱩᱭ ᱱᱟ, ᱛᱚᱵᱮ ᱢᱟᱲᱟᱝ ᱨᱮ ᱟᱵᱮᱱ ᱪᱮᱫ ᱠᱚᱪᱚᱝ ᱦᱟᱸᱜ ᱥᱟᱰᱤ ᱠᱟᱱᱟ, ᱚᱱᱟ ᱟᱞᱚ ᱵᱤᱱ ᱥᱟᱰᱤ ᱦᱚᱪᱚᱭᱟ ᱾
ᱳᱻ ᱾
ᱦᱮᱸ ᱟᱞᱮ ᱥᱮᱫ ᱟᱯᱷᱚᱨ ᱦᱩᱭ ᱵᱟᱲᱟᱭᱮᱱᱟ ᱾ ᱛᱚ ᱟᱯᱷᱚᱨ ᱦᱳᱭ ᱠᱟᱛᱮᱫ ᱟᱭᱢᱟ ᱫᱤᱱ ᱜᱮ ᱦᱩᱭᱱᱟ, ᱛᱚᱵᱮ ᱱᱤᱛᱚᱜ ᱜᱟᱹᱪᱷᱤ ᱢᱟᱱᱮ ᱨᱚᱦᱚᱭ ᱢᱟᱱᱮ ᱞᱮᱠᱟ ᱦᱩᱭ ᱱᱟ, ᱱᱤᱛᱚᱜ ᱫᱚ ᱚᱱᱮ ᱠᱚ ᱚᱱᱟ ᱫᱟᱜ ᱦᱚᱸ ᱵᱟᱨ ᱯᱮ ᱫᱤᱱ ᱞᱟᱦᱟᱭ ᱫᱟᱜ ᱞᱮᱫᱟ ᱾ ᱛᱚᱵᱮ ᱦᱚᱞᱟ ᱟᱨ ᱛᱮᱦᱮᱧ ᱢᱟ ᱟᱡᱛᱮ ᱢᱚᱡᱽ ᱛᱮᱢᱟ ᱵᱟᱭ ᱫᱟᱜ ᱮᱫᱟ ᱾ ᱛᱚ ᱫᱟᱜ ᱞᱮᱠᱷᱟᱡ ᱢᱟᱱᱮᱻ ᱤᱭᱟᱹᱭᱟᱞᱮ, ᱨᱚᱦᱚᱭ ᱞᱮ ᱟᱨᱟᱢᱵᱚᱭᱟ ᱾
ᱦᱩᱸ ᱦᱩᱸ ᱾
ᱟᱨ ᱡᱟᱭᱜᱟ ᱡᱟᱭᱜᱟ ᱠᱚᱛᱮᱠ ᱠᱚᱫᱚ ᱠᱚ ᱨᱚᱦᱚᱭ ᱵᱟᱲᱟᱭᱮᱫ ᱠᱟᱱᱟ, ᱟᱞᱮ ᱥᱮᱫ ᱫᱚ ᱾ ᱛᱚ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱜᱚᱢᱠᱮ ᱪᱮᱫ ᱞᱤᱧ ᱞᱟᱹᱭᱟ? ᱚᱱᱮ ᱠᱮᱵᱚᱞ ᱜᱮ ᱫᱟᱜ-ᱮ ᱥᱟᱹᱨᱫᱤᱣ ᱠᱟᱫᱟ ᱛᱚ, ᱵᱟᱨ ᱯᱮ ᱫᱤᱱ ᱠᱷᱚᱱᱟᱜᱼᱮ ᱫᱟᱜ ᱫᱟ ᱾ ᱟᱫᱚ ᱱᱤᱛᱚᱜ ᱫᱚ ᱟᱞ ᱠᱚ ᱪᱷᱟᱹᱴᱟᱹᱣᱮᱫᱟ ᱵᱟᱹᱫ ᱨᱮ ᱾
ᱟᱪᱪᱷᱟ ᱾
ᱟᱻ ᱚᱱᱟ ᱟᱫᱚ ᱟᱞ ᱪᱷᱟᱹᱴᱟᱹᱭ ᱨᱮᱭᱟᱜ ᱡᱚᱛᱚ ᱦᱚᱲ ᱠᱟᱹᱢᱤ ᱪᱟᱞᱟᱜ ᱠᱟᱱᱟ ᱾ ᱛᱟᱨᱯᱚᱨ ᱜᱟᱹᱪᱷᱤ ᱢᱟ ᱮᱱᱠᱟ ᱛᱮᱜᱮ ᱠᱚ ᱟᱯᱷᱚᱨ ᱠᱟᱜ ᱜᱮ ᱾ ᱛᱟᱨᱯᱚᱨ ᱠᱟᱹᱢᱤ ᱮᱛᱚᱦᱚᱵᱚᱜ-ᱟ ᱟᱥᱛᱮ ᱟᱥᱛᱮ, ᱮᱢᱚᱱ ᱛᱟᱨᱟ ᱦᱚᱨᱟ ᱠᱚ ᱠᱟᱹᱢᱤᱭᱟ ᱾ ᱟᱞᱚ ᱵᱮᱱ ᱞᱟᱹᱭᱟ ᱾ ᱟᱞᱮ ᱥᱮᱱᱟᱜ ᱵᱟᱹᱫᱽ ᱫᱚ ᱜᱚᱢᱠᱮ ᱪᱮᱫ ᱞᱮᱠᱟ ᱞᱤᱧ ᱞᱟᱹᱭᱟ ᱵᱩᱡᱷᱟᱹᱣ, ᱢᱟᱱᱮ ᱥᱮᱨᱚᱠᱚᱢ ᱵᱤᱱ ᱛᱚᱫ ᱞᱮᱠᱷᱟᱱ ᱜᱮ ᱪᱟᱵᱟᱜᱼᱟ ᱥᱟᱱᱛᱤ ᱵᱩᱡᱷᱟᱹᱜᱼᱟ ᱾ ᱟᱸ ᱦᱚᱨᱟᱜ ᱰᱟᱦᱟᱨ ᱵᱚᱞᱚᱜ ᱟᱨ ᱵᱟᱝ ᱵᱚᱞᱚᱜ ᱚᱱᱟ ᱫᱚ ᱦᱚᱲ ᱫᱚ ᱵᱟᱠᱚ ᱧᱮᱞᱟ᱾
ᱦᱚᱭ
ᱱᱤᱡᱮᱨᱟᱜ ᱠᱟᱹᱢᱤ ᱜᱮ ᱟᱫᱚ ᱡᱚᱛᱚ ᱦᱚᱲᱟᱜ ᱧᱮᱞ ᱦᱩᱭᱩᱜᱼᱟ ᱚᱱᱠᱟ ᱵᱤᱥᱚᱭ ᱠᱟᱱᱟ ᱾ ᱛᱤᱱᱟᱹᱜ ᱩᱥᱟᱹᱨᱟ ᱠᱟᱹᱢᱤᱼᱟ ᱤᱱᱟᱹᱜ ᱜᱮ ᱵᱷᱟᱜᱤᱜᱼᱟ ᱟᱠᱚᱣᱟᱜ ᱢᱚᱱᱮ ᱛᱮᱫᱚ ᱾
ᱦᱚᱭ ᱦᱚᱭ ᱟᱞᱮ ᱦᱚᱸ ᱪᱮᱫ ᱞᱮᱠᱟ ᱵᱤᱱ ᱢᱮᱱ ᱠᱮᱭᱟ ᱟᱞᱮ ᱦᱚᱸ ᱮᱱᱛᱮᱫ ᱾ ᱟᱹᱰᱤ ᱢᱟᱨᱟᱝ ᱮᱛᱮ ᱵᱟᱹᱭᱦᱟᱹᱲ ᱠᱟᱱᱟ ᱾ ᱛᱚ ᱱᱩᱠᱩ ᱢᱮᱱᱟ ᱵᱷᱤᱛᱨᱤ ᱨᱮᱱ ᱞᱟᱦᱟᱨᱮ ᱡᱩᱫᱤ ᱵᱟᱠᱚ ᱨᱚᱦᱚᱭ ᱯᱩᱨᱟᱹᱣ ᱠᱷᱟᱱ ᱛᱚᱵᱮ ᱵᱟᱨᱦᱮ ᱨᱮᱱ ᱫᱟᱜ ᱮᱴᱠᱮ ᱴᱚᱬᱮ ᱚᱠᱚᱭ ᱠᱚ ᱨᱚᱦᱚᱭᱟ ᱩᱱᱠᱩᱭᱟᱜ ᱰᱚᱵᱚᱞ ᱠᱷᱟᱹᱴᱟᱹᱱᱤ ᱦᱩᱭᱩᱜᱼᱟ ᱟᱨ ᱢᱤᱫ ᱫᱚ ᱛᱚ ᱚᱱᱮ ᱠᱚ ᱢᱮᱱᱟ ᱚᱠᱚᱭ ᱠᱚ ᱮᱛᱮ ᱵᱷᱤᱛᱨᱤᱨᱮᱱ ᱦᱚᱲ ᱜᱮ ᱞᱟᱥ ᱞᱟᱥ ᱠᱚ ᱨᱚᱦᱚᱭᱮᱫᱟ ᱾ ᱵᱟᱦᱚᱨᱮᱨᱮᱱ ᱦᱚᱲᱟᱜ ᱡᱮ ᱚᱠᱟᱴᱟᱜ ᱦᱩᱲᱩ ᱥᱮ ᱨᱚᱦᱚᱭ ᱵᱟᱲᱟ ᱠᱟᱛᱮᱫ ᱛᱚ ᱩᱱᱠᱩ ᱢᱤᱫᱴᱮᱱ ᱵᱷᱚᱞ ᱞᱟᱜᱮ ᱡᱟᱜᱜᱟ ᱡᱲᱟ ᱛᱚ ᱵᱚᱞᱚ ᱦᱤᱡᱩᱜ ᱚᱠᱛᱮᱚ ᱨᱮ ᱡᱩᱫᱤ ᱡᱟᱦᱟᱸᱭ ᱢᱟᱱᱮ ᱪᱮᱫ ᱠᱚ ᱢᱮᱱᱟ ᱡᱩᱫᱤ ᱡᱟᱦᱟᱸᱭ ᱡᱩᱫᱤ ᱮ ᱡᱟᱭᱜᱟ ᱵᱟᱠᱚ ᱧᱟᱢᱟ ᱛᱚᱵᱮ ᱚᱱᱟ ᱦᱩᱲᱩ ᱜᱚᱴᱟ ᱛᱟᱞᱟ ᱛᱮᱜᱮ ᱠᱚ ᱪᱟᱞᱟᱜᱼᱟ ᱾ ᱛᱚ ᱢᱤᱫ ᱵᱟᱨ ᱤᱭᱟᱹᱜ ᱫᱚ ᱢᱟᱱᱮ ᱵᱟᱹᱲᱤᱡᱚᱜ ᱫᱚ ᱢᱟᱱᱮ ᱠᱚ ᱨᱚᱦᱚᱭ ᱞᱟᱦᱟᱜ᱾ ᱨᱚᱦᱚᱭ ᱞᱟᱦᱟᱭᱟ ᱨᱚᱦᱚᱭ ᱦ ᱨᱚᱦᱚᱭ ᱛᱚ ᱨᱟᱟᱭ ᱡᱮᱱᱮᱵᱟ ᱱᱚᱮ ᱠᱷᱛᱤ ᱯᱩᱨᱚᱱ ᱠᱟᱱᱟ ᱡᱮᱱᱮᱵᱟ ᱾ ᱚᱱᱝᱠᱟ ᱛᱚᱵᱮ ᱜᱚᱢᱠᱮ ᱩᱛᱩ ᱡᱤᱱᱤᱥ ᱠᱚ ᱪᱮᱫ ᱠᱚᱯᱮ ᱪᱟᱥ ᱵᱟᱲᱟ ᱠᱟᱫᱟ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱤᱧ ᱵᱮᱱ ᱾
ᱟ. ᱦᱮᱸ ᱟᱞᱮ ᱯᱟᱦᱴᱟ ᱥᱮᱫ ᱫᱚ ᱜᱚᱝᱠᱮ ᱪᱟᱥ ᱨᱮᱭᱟᱜ ᱡᱩᱫᱤ ᱞᱤᱧ ᱞᱟᱹᱭ ᱞᱮᱠᱷᱟᱱ ᱛᱚᱵᱮ ᱥᱮᱨᱢᱟ ᱠᱷᱚᱱ ᱥᱮᱨᱢᱟ ᱨᱮ
ᱦᱚᱭ
ᱯᱩᱱ ᱫᱷᱟᱣᱞ ᱞᱮ ᱪᱟᱥᱟ ᱯᱩᱱ ᱫᱷᱟᱣ ᱨᱮ ᱪᱮᱫᱠᱟ ᱚᱠᱟ ᱠᱚ ᱪᱟᱥ ᱦᱩᱭᱩᱜᱼᱟ ᱚᱱᱟ ᱨᱮᱫᱚ ᱵᱟᱨ ᱫᱷᱟᱣ ᱢᱟ ᱡᱩᱛ ᱦᱩᱲᱩ ᱛᱟᱦᱮᱱ ᱠᱟᱱ ᱜᱮ ᱛᱟᱨᱯᱚᱨ ᱦᱩᱭᱩᱜ ᱠᱟᱱᱟ ᱡᱚᱱᱰᱨᱟ ᱟᱨ ᱛᱩᱲᱤ ᱵᱮᱱ ᱵᱩᱡᱩᱜ ᱜᱮᱭᱟ ᱛᱚ?
ᱦᱮᱸ ᱦᱮᱸ ᱞᱟᱹᱭᱵᱮᱱ ᱵᱩᱡᱟᱹᱣ ᱠᱮᱫᱭᱟᱞᱤᱧ ᱾
ᱦᱮᱸ ᱟᱫᱚ ᱛᱩᱨᱤ ᱡᱚᱱᱰᱨᱟ ᱛᱩᱨᱤ ᱱᱚᱣᱟ ᱠᱚᱜᱮ ᱟᱨ ᱥᱩᱨ ᱥᱩᱯᱩᱨ ᱵᱟᱹᱫᱽ ᱨᱮᱫᱚ ᱡᱟᱦᱟᱱᱟᱜ ᱟᱱᱟᱡ ᱜᱮᱠᱚ ᱨᱚᱦᱚᱭᱟ ᱡᱮᱢᱚᱱ ᱟᱹᱞᱩ ᱵᱮᱸᱜᱟᱲ ᱾ ᱴᱚᱢᱮᱴᱚ ᱟᱨ ᱮᱴᱟᱜ ᱮᱴᱟᱜ ᱠᱚ ᱢᱮᱱᱟᱜ ᱜᱮᱭᱟ ᱾
ᱟᱪᱪᱷᱟ ᱟᱪᱪᱷᱟ ᱟᱞᱮ ᱥᱮᱫ ᱦᱚᱸ ᱪᱮᱫ ᱞᱮᱠᱟ ᱵᱮᱱ ᱢᱮᱱ ᱠᱮᱭᱟ ᱚᱱᱠᱟ ᱜᱮ ᱠᱚ ᱪᱟᱨ ᱫᱷᱟᱣ ᱜᱮ ᱢᱟᱱᱮ ᱦᱳᱲᱳ ᱥᱮ ᱩᱛᱩ ᱡᱤᱱᱤᱥ ᱠᱚ ᱢᱤᱞᱟᱹᱣ ᱠᱟᱛᱮᱫ ᱪᱟᱨ ᱫᱷᱟᱣ ᱠᱚ ᱨᱚᱦᱚᱭᱟ ᱛᱨ ᱵᱚᱨᱛᱚᱢᱟᱱ ᱢᱟ ᱮᱱᱛᱮᱫ ᱪᱮᱫ ᱠᱚ ᱢᱮᱱᱟ ᱵᱟᱹᱦᱤᱨ ᱨᱮ ᱢᱟ ᱮᱱᱛᱮᱫ ᱦᱩᱲᱩ ᱜᱮᱦᱟᱸᱜ ᱦᱩᱭᱩᱜ ᱠᱟᱱᱟ ᱾ ᱛᱚ ᱵᱟᱲᱜᱮ ᱨᱮᱫᱚ ᱦᱟᱸᱜ ᱟᱹᱰᱤ ᱠᱚᱢ ᱜᱮ ᱦᱟ ᱩᱛᱩ ᱡᱤᱱᱤᱥ ᱠᱚᱨᱮᱱᱟᱜ ᱪᱟᱥ-ᱵᱟᱥ ᱫᱚ ᱧᱮᱞᱚᱜᱼᱟ ᱾
ᱛᱚ ᱚᱱᱮ ᱠᱚ ᱢᱮᱱᱟ ᱵᱚᱨᱛᱚᱢᱟᱱ ᱥᱤᱡᱤᱱ ᱨᱮᱭᱟᱜ ᱡᱷᱟᱴᱟ ᱠᱷᱩᱵ ᱡᱟᱹᱥᱛᱤ ᱡᱷᱟᱴᱟ ᱨᱮᱭᱟᱜ ᱩᱛᱩ ᱡᱤᱱᱤᱥ ᱜᱮ ᱪᱮᱫ ᱠᱚ ᱡᱚᱜᱼᱟ ᱪᱮᱫ ᱞᱮᱠᱟ ᱵᱮᱱ ᱢᱮᱱ ᱠᱮᱭᱟ ᱵᱮᱸᱜᱟᱲ ᱤᱭᱟᱹ ᱡᱷᱤᱸᱜᱟᱹ ᱠᱚ ᱢᱮᱱᱟᱜᱼᱟ ᱦᱚᱛᱚᱫ ᱠᱚ ᱦᱟᱸᱜ ᱢᱮᱱᱟᱜᱼᱟ ᱨᱚᱦᱚᱭ ᱵᱟᱲ ᱠᱟᱫᱟ ᱠᱚ ᱾ ᱟᱨ ᱥᱟᱶᱛᱮ ᱦᱚᱛᱚᱫ ᱢᱟ ᱦᱚᱛᱚᱫ ᱫᱚ ᱵᱟᱝ ᱠᱟᱱᱟ ᱵᱟᱠᱚ ᱨᱚᱦᱚᱭ ᱠᱟᱫᱟ ᱾ ᱤᱭᱟᱹ ᱠᱚ ᱢᱮᱱᱟᱜᱼᱟ, ᱠᱟᱨᱞᱟ ᱠᱚ ᱢᱮᱱᱟᱜᱼᱟ ᱾ ᱵᱷᱮᱱᱰᱤ ᱠᱚ ᱥᱟᱶᱛᱮ ᱵᱮᱸᱜᱟᱲ ᱠᱚ ᱢᱮᱱᱟᱜᱼᱟ ᱾ ᱦᱮᱸ
ᱪᱟᱹᱤᱥ ᱫᱤᱥᱚᱢ?
ᱵᱤᱨ ᱫᱤᱥᱚᱢ ᱾
ᱟᱻ ᱵᱤᱨ ᱫᱚ ᱟᱢ ᱫᱮᱱᱮ ᱵᱟᱱᱟᱨ ᱜᱮ ᱢᱮᱱᱟᱜᱼᱟ᱾ ᱢᱟᱱᱮ ᱱᱚᱝᱠᱟ ᱢᱟᱱᱮ ᱟ ᱱᱚᱨᱢᱟᱞ ᱧᱚᱜ ᱜᱮᱭᱟ ᱟᱨ ᱠᱤᱪᱷᱩ ᱼ ᱠᱤᱪᱷᱩ ᱢᱮᱱᱟᱜᱼᱟ ᱟᱞᱮᱨᱮ ᱨᱮᱱ ᱦᱚᱲ ᱦᱚᱸ ᱢᱮᱱᱟᱜ ᱠᱚᱜᱮᱭᱼᱟ, ᱵᱤᱨ ᱫᱤᱥᱚᱢ ᱨᱮᱦᱚᱸ ᱢᱮᱱᱟᱜ ᱠᱚᱜᱮᱭᱼᱟ ᱟᱫᱚ ᱚᱸᱰᱮ ᱢᱟ ᱮᱱᱛᱮᱫ ᱡᱟᱭᱜᱼᱟ ᱞᱟᱹᱴᱩ ᱜᱮᱛᱮ ᱟᱭᱢᱟ ᱞᱮᱠᱟ, ᱟᱭᱢᱟ ᱫᱷᱟᱨᱟ, ᱟᱭᱢᱟ ᱠᱚ ᱪᱟᱥ ᱮᱫᱟ ᱩᱛᱩ ᱡᱤᱱᱤᱥ ᱠᱚ ᱵᱟᱜᱟᱱ ᱦᱚᱸ ᱵᱟᱜᱟᱱ ᱢᱮᱱᱟᱜᱼᱟ ᱡᱚᱸᱰᱨᱟ ᱠᱚ ᱯᱟᱴ ᱠᱚ ᱟᱨ ᱯᱟᱴ ᱢᱟᱱᱮ ᱵᱟᱨ ᱫᱷᱟ ᱵᱟᱨ ᱫᱷᱟᱨᱟᱞᱮ ᱪᱟᱥᱟ ᱯᱟᱴ ᱫᱚ ᱢ ᱢᱤᱫ ᱫᱷᱚᱨᱟ ᱫᱚ ᱛᱮ ᱩᱛᱩ ᱡᱤᱱᱤᱥ ᱡᱚᱢ ᱩᱛᱩ ᱡᱟᱹᱱᱤ ᱨᱮᱱᱟᱜ ᱟᱲᱟᱜ ᱡᱚᱢ ᱡᱮᱱᱮ ᱟᱨ ᱢᱤᱫ ᱫᱷᱟᱨᱟᱛᱮᱫ ᱤᱭᱟᱹ ᱥᱩᱛᱟᱹᱢ ᱞᱟᱹᱜᱤᱫ ᱠᱟᱱᱟ᱾ ᱛ ᱟᱯᱮ ᱥᱮ ᱯᱴ ᱠᱚ ᱪᱟᱥ
ᱦᱳᱭ ᱜᱚᱝᱠᱮ ᱟᱞᱮ ᱥᱮᱫ ᱦᱚᱸ ᱯᱟᱴ ᱠᱚ ᱪᱟᱥ ᱜᱮᱭᱟ᱾
ᱟᱪᱪᱷᱟ ᱦᱳᱭ ᱟᱹᱞᱤᱧ ᱞᱤᱧ ᱟᱸᱡᱚᱢ ᱵᱟᱲᱟᱣ ᱠᱟᱫᱟ ᱡᱮ ᱚᱠᱟ ᱠᱚᱨᱮ ᱪᱚᱝ ᱯᱟᱴ ᱵᱚᱞᱮ ᱵᱟᱠᱚ ᱪᱟᱥᱟ ᱟᱫᱚ ᱚᱱᱮᱠᱚ ᱢᱮᱱᱟ ᱯᱟᱴ ᱵᱟᱠᱩ ᱪᱟᱥ ᱞᱟᱜᱟᱣ ᱠᱟᱫᱟ ᱟᱫᱚ ᱵᱟᱠᱚ ᱵᱟᱰᱟᱭᱼᱟ ᱦᱚᱜ ᱯᱟᱥ ᱯᱟᱴ ᱪᱮᱫ ᱞᱮᱠᱟ ᱠᱚ ᱪᱟᱥᱟ, ᱟᱫᱚ ᱚᱱᱠᱟᱜᱮ ᱢᱤᱫ ᱢᱟᱱᱮ ᱟᱹᱞᱤᱧ ᱚᱠᱚᱭ ᱴᱷᱮᱡ ᱪᱚᱝ ᱵᱟᱰᱟᱭ ᱜᱚᱜ
ᱠᱚᱨᱮ ᱢᱟᱱᱮ ᱜᱚᱝᱠᱮ ᱢᱟᱱᱮ ᱚᱠᱟ ᱠᱚᱨᱮ ᱯᱟᱴ ᱵᱟᱠᱚ ᱪᱟᱥᱟ ᱚᱱᱟ ᱠᱚᱨᱮ ᱡᱚᱱᱰᱨᱟ ᱦᱚᱸ ᱵᱟᱠᱚ ᱪᱟᱥᱟ᱾ ᱛᱟᱨᱯᱚᱨ ᱦᱩ ᱤᱭᱟᱹ ᱦᱚᱸ ᱛᱩᱨᱤᱭᱳ ᱦᱚᱸ ᱵᱟᱠᱚ ᱪᱟᱥᱟ, ᱚᱱᱛᱮ ᱫᱚ ᱛᱤᱞ ᱵᱮᱱ ᱟᱸᱡᱚᱢ ᱠᱟᱫᱟ?
ᱦᱳᱭ ᱟᱸᱡᱚᱢ᱾
ᱦᱮᱸ ᱚᱱᱟ ᱛᱤᱞ ᱠᱚ ᱪᱟᱥᱟ᱾
ᱦᱮᱸ ᱪᱮᱫᱠᱚ ᱢᱮᱱᱟ ᱯᱟᱥᱮᱫ ᱵᱟᱠᱚ ᱪᱟᱥᱵᱟᱵᱟ ᱢᱮᱱ ᱠᱟᱛᱷᱟ ᱫᱚ ᱱᱤᱭᱟᱹᱜᱮ ᱟᱨ ᱵᱟᱝᱠᱷᱟᱡ ᱫᱚ ᱚᱛ ᱡᱟᱭᱜᱟ ᱦᱟᱥᱟ ᱡᱟᱭ ᱢᱟ ᱮᱱᱛᱮᱫ ᱢᱟᱱᱮ ᱤᱭᱟᱹ ᱠᱟᱱ ᱜᱮᱭᱟ ᱢᱟᱱᱮ ᱥᱚᱢᱟᱱ ᱜᱮᱭᱟ ᱵᱟᱠᱚ ᱪᱟᱥ ᱵᱟᱲᱟᱣᱠᱟᱫᱼᱟ ᱱᱤᱭᱟᱹ ᱜᱮ ᱵᱟᱥ ᱟᱨ ᱵᱟᱝᱠᱷᱟᱡ ᱫᱚ ᱯᱟᱥᱮᱫ ᱢᱟᱱᱮ ᱵᱟᱝ ᱦᱩᱭᱩᱜ ᱛᱮ ᱯᱟᱥᱮ ᱵᱟᱠᱚ ᱪᱟᱥ ᱵᱟᱲᱟᱜᱼᱟ ᱚᱱᱟ ᱵᱟᱨ ᱫᱷᱟᱨᱟ ᱜᱮᱷᱟᱜ ᱠᱟᱨᱚᱱ ᱦᱩᱭᱩᱜᱼᱟ ᱛᱚᱵᱮ ᱟᱞᱮ ᱥᱮᱫ ᱫᱚ ᱡᱚᱛᱚ ᱞᱮᱠᱟᱱᱟᱜ ᱚᱵᱚᱥᱳ ᱜᱮᱠᱚ ᱪᱟᱥᱼᱟ ᱡᱚᱱᱰᱨᱟ ᱠᱚᱦᱚᱸ ᱛᱤᱞᱢᱤᱧ ᱠᱚᱦᱚᱸ ᱥᱟᱶᱛᱮ ᱤᱭᱟᱹ ᱛᱩᱲᱤ ᱤᱱᱟᱹ ᱠᱟᱛᱮᱫ ᱤᱭᱟᱹ ᱜᱩᱦᱩᱢ ᱠᱚ ᱢᱮᱱᱟᱜᱼᱟ, ᱠᱷᱚᱫᱮ ᱠᱚ ᱢᱮᱱᱟᱜᱼᱟ ᱥᱟᱶᱛᱮ ᱟᱨ ᱵᱮᱱ ᱢᱮᱱ ᱠᱮᱫᱟ ᱢᱩᱥᱨᱤ ᱠᱚ ᱟᱨ ᱥᱟᱶᱛᱮ ᱚᱱᱮ ᱰᱤᱢᱥᱤ ᱠᱩ ᱟᱨ ᱮᱢᱟᱱ ᱛᱮᱭᱟᱜ ᱠᱚ ᱦᱟᱸᱜ ᱪᱮᱫ ᱠᱚᱪᱚᱝ ᱢᱮᱱᱟᱜᱼᱟ, ᱥᱩᱨᱜᱩᱡᱟ ᱠᱚ ᱢᱮᱱᱟᱜᱼᱟ, ᱱᱚᱣᱟ ᱠᱚᱜᱮ ᱪᱟᱥ ᱦᱩᱭᱩᱜᱼᱟ᱾ ᱟᱨ ᱥᱩᱨᱜᱩᱡᱟ ᱰᱤᱢᱥᱤ ᱱᱚᱣᱟ ᱫᱚ ᱞᱟᱦᱟ ᱟᱭᱢᱟ ᱫᱤᱱ ᱞᱟᱦᱟ ᱨᱮᱜᱮ ᱟᱹᱰᱤ ᱜᱟᱱ ᱫᱚᱦᱟᱸᱜ ᱧᱮᱞᱚᱜ ᱠᱟᱱ ᱛᱟᱦᱮᱱᱼᱟ ᱟᱹᱰᱤ ᱠᱟᱡᱟᱠ ᱠᱚ ᱪᱟᱥᱮᱫ ᱠᱟᱱ ᱛᱟᱦᱮᱱᱟ ᱛᱚᱵᱮ ᱱᱮᱛᱟᱨ ᱢᱟᱱᱮ ᱟᱥᱛᱮ ᱟᱥᱛᱮ ᱠᱚ ᱠᱚᱢᱟᱣ ᱟᱹᱜᱩ ᱠᱮᱫᱟ ᱦᱚᱲ ᱥᱩᱨᱵᱩᱡᱟ ᱟᱨ ᱰᱤᱢᱥᱤ ᱪᱟᱥ ᱫᱚ᱾
ᱟᱫᱚ ᱚᱱᱟ ᱫᱚ ᱜᱚᱝᱠᱮ ᱤᱭᱟᱹ ᱚᱱᱟᱫᱚ ᱪᱮᱫ ᱞᱮᱠᱟ ᱧᱮᱞᱚᱜᱼᱟ? ᱰᱤᱢᱥᱤ ᱟᱹᱞᱤᱧ ᱫᱚ ᱯᱨᱚᱛᱷᱚᱢ ᱞᱤᱧ ᱟᱸᱡᱚᱢ ᱮᱫᱟ ᱛᱚ ᱚᱱᱟ
ᱰᱤᱢᱥᱤ ᱫᱚ ᱟᱹᱞᱤᱧ ᱦᱚᱸ ᱪᱮᱫ ᱞᱮᱠᱟᱞᱤᱧ ᱞᱟᱹᱭ ᱠᱮᱵᱮᱱᱼᱟ ᱰᱤᱢᱥᱤ ᱫᱚ ᱛᱷᱚᱲᱟ ᱚᱱᱟ ᱨᱮᱭᱟᱜ ᱡᱟᱝ ᱫᱚ ᱤᱭᱟᱹ ᱜᱮᱭᱟ ᱢᱟᱱᱮ ᱜᱚᱝᱠᱮ ᱪᱮᱫ ᱠᱚ ᱢᱮᱱᱟ ᱢᱟᱱᱮ ᱚᱱᱮ ᱠᱚ ᱢᱮᱱᱦᱟᱜ ᱤᱭᱟᱹ ᱰᱟᱭᱢᱚᱱᱰ ᱞᱮᱠᱟᱱᱟᱼᱜ ᱥᱤᱥᱴᱮᱢ ᱧᱮᱞᱚᱜᱼᱟ ᱚᱱᱮ ᱚᱱᱠᱟ ᱯᱮ ᱠᱟᱱᱟ ᱞᱮᱠᱟ ᱢᱟᱱᱮ ᱠᱟᱹᱴᱤᱡ ᱠᱟᱹᱴᱤᱡ ᱜᱮᱭᱟ ᱟᱨᱻ ᱛᱤᱞᱢᱤᱧ ᱠᱷᱚᱡ ᱫᱚ ᱵᱮᱥ ᱞᱟᱹᱴᱩ ᱵᱟᱝ ᱛᱩᱲᱤ ᱠᱷᱚᱱ ᱫᱚ ᱵᱮᱥ ᱞᱟᱹᱴᱩ ᱜᱮᱭᱟ ᱚᱱᱮ ᱠᱚ ᱢᱮᱱᱟ ᱫᱚᱥ ᱵᱟᱨᱴᱤ ᱵᱟᱝᱫᱚ ᱯᱚᱛᱷᱚᱢ ᱵᱤᱥᱴᱤ ᱡᱩᱫᱤ ᱛᱩᱲᱤ ᱵᱮᱱ ᱢᱤᱞᱟᱹᱣ ᱠᱷᱟᱡ ᱛᱚᱵᱮ ᱢᱤᱫᱴᱮᱡ ᱰᱤᱢᱥᱤ ᱦᱩᱭᱩᱜᱼᱟ ᱡᱮᱱᱮᱵᱟ ᱚᱱᱮ ᱚᱱᱠᱟ ᱛᱚᱵᱮ ᱞᱟᱹᱴᱩ ᱞᱟᱴᱩ ᱧᱚᱜ ᱜᱮᱭᱟ ᱟᱨ ᱚᱱᱮ ᱠᱚ ᱢᱮᱱᱟ ᱚᱱᱟ ᱠᱚ ᱰᱮᱢᱥᱤ ᱞᱟᱦᱟᱛᱮ ᱛᱟᱦᱮᱸ ᱠᱟᱱᱟ, ᱟᱹᱰᱤ ᱠᱟᱡᱟᱠ ᱠᱚ ᱪᱟᱥᱮᱫ ᱠᱟᱱ ᱛᱟᱦᱮᱱᱟ᱾ ᱱᱮᱛᱟᱨ ᱢᱟᱱᱮ ᱟᱥᱛᱮ ᱟᱥᱛᱮ ᱟᱭᱢᱟ ᱜᱮ ᱪᱟᱥᱟᱜ ᱠᱚ ᱠᱚᱢᱟᱣ ᱟᱜᱩ ᱵᱟᱲᱟ ᱠᱮᱫᱟ᱾ ᱱᱤᱛᱚᱜ ᱵᱮᱱ ᱧᱮᱞ ᱞᱮ ᱠᱷᱟᱱ ᱦᱚᱭᱛᱳ ᱦᱤᱡᱩᱜ ᱠᱟᱱ ᱚᱠᱛᱮ ᱫᱤᱱ ᱨᱮᱱ ᱢᱤᱫ ᱵᱟᱨ ᱚᱠᱚᱭ ᱠᱚᱪᱚᱝ ᱜᱤᱫᱟᱹᱨ - ᱯᱤᱫᱟᱹᱨ ᱠᱚ ᱢᱮᱱᱟᱜ ᱠᱚᱣᱟ, ᱩᱱᱠᱩ ᱫᱚ ᱦᱟᱸᱜ ᱢᱟᱱᱮ ᱢᱟᱱᱮ ᱵᱟᱠᱚ ᱵᱟᱰᱟᱭ ᱧᱟᱢᱟ ᱦᱟᱸᱜ ᱡᱮ ᱟᱸᱡᱚᱢ ᱞᱮᱠᱷᱟᱡ ᱢᱟᱱᱮ ᱟᱸᱡᱚᱢ ᱞᱮᱠᱷᱟᱱ ᱠᱚ ᱢᱟᱱᱮ ᱟᱹᱪᱩᱨ ᱜᱚᱫᱚᱜᱼᱟᱠᱚ ᱡᱮ ᱱᱚᱣᱟ ᱰᱤᱢᱥᱤ ᱫᱚ ᱪᱮᱫ ᱠᱟᱱᱟ? ᱛᱚ ᱚᱱᱮ ᱚᱱᱠᱟ ᱜᱮ ᱦᱟᱸᱜ ᱟᱭᱢᱟ ᱜᱮ ᱢᱟᱱᱮ ᱵᱚᱱ ᱵᱟᱫ ᱟᱹᱜᱩ ᱵᱟᱲᱟ ᱠᱮᱫᱟ ᱦᱟᱸᱜ᱾
ᱦᱩᱸ ᱦᱩᱸ ᱟᱫᱚ ᱚᱱᱟ ᱨᱮᱭᱟᱜ ᱚᱱᱟ ᱰᱤᱢᱥ ᱨᱮᱭᱟᱜ ᱫᱚ ᱪᱟᱥ ᱫᱚ ᱪᱮᱫ ᱞᱮᱠᱟᱱᱟ? ᱜᱚᱢᱠᱮ ᱚᱱᱟ ᱫᱚ ᱢᱟᱱᱮ ᱪᱮᱫ ᱞᱮᱠᱟ ᱡᱮ ᱚᱱᱟ ᱫᱚ ᱢᱟᱨᱠᱮᱴ ᱨᱮ ᱥᱮ ᱵᱟᱡᱟᱨ ᱨᱮ ᱵᱟᱝ ᱟᱠᱷᱨᱤᱧ ᱜᱚᱫᱚᱜᱼᱟ ᱥᱮ ᱪᱮᱫ ᱞᱮᱠᱟ ᱚᱱᱟ ᱚᱱᱟ ᱠᱷᱟᱹᱛᱤᱨ ᱵᱟᱠᱚ ᱟᱵᱟᱫᱮᱜ ᱠᱟᱱ ᱫᱚ?
ᱚᱱᱟ ᱫᱚ ᱦᱟᱸᱜ ᱢᱟᱱᱮ ᱵᱟᱹᱞᱤᱧ ᱞᱟᱹᱭ ᱠᱮᱭᱟ ᱞᱟᱹᱭ ᱫᱟᱲᱮ ᱠᱚᱜᱼᱟ, ᱠᱮᱭᱟ ᱞᱟᱹᱭ ᱫᱚ ᱾ ᱟᱫᱚ ᱪᱮᱫ ᱠᱷᱟᱹᱛᱤᱨ ᱵᱟᱝ ᱠᱚ ᱪᱟᱥᱮᱫ ᱠᱟᱱ ᱾
ᱟᱨ ᱚᱱᱟ ᱵᱟᱝ ᱦᱟᱜ ᱪᱮᱫ ᱞᱮᱠᱟ ᱵᱟᱝ ᱦᱟᱸᱜ ᱢᱟᱱᱮ ᱰᱤᱢᱥᱤ ᱮᱠᱪᱩᱭᱮᱞᱤ ᱰᱤᱢᱥᱤ ᱨᱮᱭᱟᱜ ᱵᱮᱵᱚᱦᱟᱨ ᱫᱚ ᱟᱹᱰᱤ ᱠᱚᱢ ᱜᱮᱞᱤᱧ ᱵᱟᱰᱟᱭᱟ ᱾ ᱚᱱᱟ ᱠᱷᱟᱹᱛᱤᱨ ᱛᱮ ᱵᱟᱹᱞᱤᱧ ᱞᱟᱹᱭ ᱫᱟᱲᱮᱭᱟᱜ ᱠᱟᱱᱟ ᱦᱟᱸᱜ ᱾ ᱛᱚᱵᱮ ᱚᱱᱟ ᱫᱚ ᱚᱱᱮᱠ ᱤᱭᱟᱹ ᱪᱮᱫ ᱠᱚ ᱢᱮᱱᱟ ᱦᱚᱞᱚᱝ ᱥᱤᱥᱴᱮᱢ ᱠᱟᱱ ᱜᱮᱭᱟ ᱮᱠᱪᱩᱭᱮᱞᱤ ᱾
ᱦᱮᱸ ᱦᱮᱸ ᱾
ᱦᱚᱞᱚᱝ ᱥᱤᱥᱴᱮᱢ ᱠᱟᱱ ᱜᱮᱭᱟ ᱦᱟᱸᱜ ᱾ ᱰᱤᱢᱥᱤ ᱦᱚᱞᱚᱝ ᱥᱤᱥᱴᱮᱢ ᱜᱮᱭᱟ ᱚᱱᱟ ᱫᱚ ᱾ ᱟᱨ ᱛᱩᱲᱤ ᱟᱨ ᱥᱩᱨ ᱠᱚ ᱡᱚᱢᱟ ᱟᱛᱮᱫ ᱥᱩᱱᱩᱢ ᱦᱩᱭᱩᱜᱼᱟ, ᱦᱩᱭᱩᱜ ᱠᱟᱱᱟ ᱾ ᱟᱨ ᱛᱤᱞᱢᱤᱧ ᱰᱤᱢᱥᱤ ᱥᱮᱢ ᱥᱤᱥᱴᱮᱢ ᱧᱚᱜ ᱜᱮᱭᱟ, ᱠᱚᱫᱮ ᱠᱚ, ᱜᱩᱦᱩᱢ ᱠᱩ
ᱦᱩᱸ ᱦᱩᱸ ᱾
ᱥᱮᱢ ᱥᱤᱥᱴᱮᱢ ᱧᱚᱜ ᱜᱮᱭᱟ ᱾ ᱟᱨ ᱟᱭᱢᱟ ᱜᱮᱠᱚ ᱢᱟᱱᱮ ᱪᱮᱫ ᱠᱚ ᱢᱮ ᱪᱟᱥ ᱠᱚᱢᱟᱣ ᱵᱟᱲᱟ ᱦᱩᱭᱮ ᱠᱚᱢᱟᱣ ᱵᱟᱲᱟᱭᱮᱱᱟ ᱾ ᱟᱵᱚ ᱜᱮ ᱢᱚᱡᱽ ᱛᱮ ᱵᱟᱵᱚᱱ ᱧᱮᱞ ᱛᱤᱭᱳᱜ ᱫᱟ ᱚᱱᱟ ᱠᱚ ᱪᱟᱥ ᱟᱨ ᱟᱵᱚ ᱠᱩᱻ ᱨᱮᱱ ᱢᱤᱫ ᱵᱟᱨ ᱜᱤᱫᱟᱹᱨ ᱯᱤᱫᱟᱹᱨ ᱦᱤᱡᱩᱜ ᱠᱟᱱᱟ ᱚᱠᱛᱮ ᱨᱮᱱ ᱾ ᱢᱟᱱᱮ ᱩᱱᱠᱩ ᱫᱚ ᱢᱟᱱᱮ ᱟᱹᱰᱤ ᱟᱹᱪᱚᱨᱤᱛ ᱠᱚ ᱵᱩᱡᱷᱟᱹᱣᱟ ᱡᱮ ᱱᱚᱣᱟ ᱠᱚᱫᱚ ᱪᱮᱫ ᱠᱟᱱᱟ ᱢᱮᱱᱛᱮ ᱾
ᱚᱱᱮ ᱱᱚᱝᱠᱟ
ᱚ
ᱛᱚᱵᱮ ᱜᱚᱝᱠᱮ ᱢᱮᱱᱠᱮᱜᱼᱟ ᱞᱤᱧ ᱵᱚᱨᱛᱚᱢᱟᱱ ᱫᱟᱨᱟᱭ ᱠᱟᱱ ᱛᱤᱨᱤᱥ ᱛᱟᱹᱨᱤᱠᱷ ᱦᱤᱞᱳᱜ ᱡᱩᱱ ᱪᱟᱸᱫᱚ ᱦᱮᱸ ᱛᱤᱨᱤᱥ ᱡᱩᱱ ᱦᱤᱞᱳᱜ ᱛᱚ, ᱦᱩᱞ ᱢᱟᱦᱟ ᱫᱚ ᱪᱮᱫ ᱞᱮᱠᱟ ᱯᱮ ᱥᱟᱯᱲᱟᱣ ᱵᱟᱲᱟᱣ ᱟᱠᱟᱫᱟ ᱦᱟᱸᱜ?
ᱟᱫᱚ ᱱᱚᱣᱟ ᱠᱟᱛᱷᱟ ᱫᱚ ᱜᱚᱢᱠᱮ ᱚᱠᱛᱚ ᱯᱟᱨᱚᱢ ᱦᱤᱡᱩᱜ ᱠᱟᱱ ᱛᱟᱞᱟᱝᱼᱟ᱾ ᱟᱫᱚ ᱦᱩᱰᱤᱧ ᱢᱟᱪᱷᱟᱛᱮ ᱞᱟᱹᱭ ᱦᱚᱸ ᱵᱟᱝ ᱜᱟᱱᱚᱜᱼᱟ ᱾ ᱛᱚᱵᱮ ᱟᱹᱞᱤᱧ ᱫᱚᱥᱟᱨᱞᱤᱧ ᱠᱚᱞ ᱮᱫᱟ, ᱫᱚᱥᱟᱨ ᱵᱟᱨ ᱞᱤᱧ ᱠᱚᱞ ᱮᱫᱟ ᱾
ᱱᱤᱛᱚᱜ ᱵᱮᱱ ᱠᱚᱞᱟ
ᱦᱮᱸ᱾
ᱦᱩᱸ, ᱢᱟ ᱱᱚᱣᱟ ᱫᱚᱞᱟᱝ ᱜᱟᱯᱟᱞ ᱢᱟᱨᱟᱨᱟᱣ ᱯᱩᱨᱟᱹ ᱞᱮᱜᱮ ᱛᱷᱚᱲᱟ ᱨᱮᱦᱚᱸ ᱾ ᱛᱷᱚᱲᱟ ᱜᱟᱱᱞᱟᱝ ᱨᱚᱲ ᱨᱚᱯᱚᱲ ᱫᱟᱲᱮᱭᱟᱜᱼᱟ ᱢᱤᱫᱵᱟᱨ ᱾
ᱛᱚ ᱦᱩᱰᱤᱝ ᱢᱟᱪᱷᱟ ᱛᱮᱜᱮ ᱞᱤᱧ ᱞᱟᱹᱭ ᱠᱟᱜ ᱞᱮᱜᱮ ᱛᱚᱵᱮ ᱟᱹᱛᱩ ᱨᱮᱭᱟᱜ ᱡᱩᱫᱤᱢ ᱞᱟᱹᱭ ᱠᱷᱟᱱ ᱛᱚᱵᱮ ᱟᱹᱛᱩ ᱨᱮᱭᱟᱜ ᱥᱟᱜᱥᱯᱲᱟᱣ ᱦᱩᱭ ᱟᱠᱟᱱᱟ ᱱᱚᱣᱟ ᱵᱟᱨ ᱾
ᱦᱳᱭ ᱾
ᱦᱩᱞ ᱢᱟᱦᱟ᱾ ᱥᱟᱵᱥᱟᱯᱲᱟᱣ ᱦᱩᱭᱠᱟᱱᱟ, ᱟᱫᱚ ᱟᱹᱞᱤᱧ ᱜᱮ ᱢᱮᱱᱟᱜ ᱞᱤᱧᱟᱹ ᱯᱚᱨᱤᱪᱟᱞᱚᱱᱟ ᱨᱮᱫᱚ ᱾ ᱟᱫᱚ ᱟᱞᱮᱭᱟᱜ ᱫᱚ ᱦᱮᱸ ᱟᱫᱚ ᱞᱟᱹᱭ ᱦᱩᱭ ᱠᱟᱱᱟ ᱱᱚᱣᱟ ᱫᱚ ᱟᱞᱤᱧ ᱜᱮᱞᱤᱧ ᱢᱮᱱ ᱠᱟᱫᱟ ᱡᱮ, ᱢᱚᱸᱡᱽ ᱜᱮ᱾ ᱵᱟᱝᱠᱚ ᱢᱟᱱᱟᱣ ᱵᱟᱛᱟᱣᱟ ᱛᱚ ᱟᱫᱚ ᱟᱹᱞᱤᱧ ᱜᱮᱞᱤᱧ ᱢᱮᱱ ᱟᱠᱟᱮᱭᱟ ᱡᱮ ᱢᱟᱹᱡᱷᱤ ᱦᱟᱱ ᱱᱚᱝᱠᱟ ᱱᱚᱝᱠᱟ ᱢᱟᱱᱟᱣ ᱦᱩᱭᱩᱜ ᱫᱚᱨ ᱠᱟᱨ ᱢᱟᱺᱡᱷᱤ ᱦᱟᱲᱟᱢᱮ ᱞᱟᱹᱭᱮᱫᱟ ᱴᱷᱤᱠ ᱜᱮᱭᱟ ᱛᱚ ᱟᱹᱰᱤ ᱱᱟᱯᱟᱭ ᱵᱤᱥᱚᱭ᱾ ᱟᱫᱚᱭ ᱞᱟᱹᱭᱫᱟ ᱛᱤᱱ ᱚᱠᱛᱚ ᱢᱟᱱᱟᱣ ᱞᱮᱠᱷᱟᱱ ᱵᱷᱟᱜᱤᱜᱼᱟ᱾ ᱟᱫᱚᱞᱤᱧ ᱢᱮᱱ ᱠᱮᱫᱟ ᱡᱟᱹᱥᱛᱤ ᱚᱝᱠᱟ ᱟᱴᱴᱟ ᱚᱠᱛᱚ ᱢᱟᱱᱟᱣ ᱞᱮᱠᱷᱟᱱ ᱜᱮ ᱵᱷᱟᱜᱤᱜ-ᱟ ᱚᱱᱟ ᱫᱚ᱾ ᱦᱚᱨᱦᱚ ᱠᱚ ᱛᱟᱦᱮᱱᱟ ᱚᱲᱟᱜ ᱥᱩᱨ ᱠᱚᱨᱮ, ᱚᱠᱚᱭᱟᱜ ᱚᱠᱚᱭᱟᱜ ᱠᱟᱹᱢᱤ ᱛᱟᱦᱮᱱᱟ᱾ ᱡᱟᱹᱥᱛᱤ ᱜᱷᱟᱲᱤᱡ ᱛᱮᱫ ᱫᱚ ᱵᱟᱝ ᱠᱷᱟᱹᱞᱤ ᱛᱤᱨᱤᱥ ᱢᱤᱱᱤᱴ᱾
ᱟᱨ ᱢᱤᱫᱴᱤᱡ ᱢᱤᱫ ᱟᱨ ᱢᱤᱴᱤᱝ ᱟᱸᱡᱚᱢ ᱫᱚ ᱚᱠᱟ ᱠᱚᱨᱮ ᱯᱮ ᱦᱟᱸᱜ ᱯᱮ ᱛᱟᱦᱮᱱᱟ ᱢᱟᱱᱮ ᱪᱟᱞᱟᱜᱼᱟ?
ᱟᱸᱻ ᱢᱤᱴᱤᱱ ᱫᱚ ᱟᱞᱮ ᱯᱟᱦᱴᱟ ᱫᱚ ᱥᱩᱨ ᱫᱚ ᱥᱩᱨ ᱜᱮ ᱛᱤᱱ ᱱᱚᱝᱠᱟ ᱥᱟᱛ ᱠᱤᱞᱳᱢᱤᱴᱟᱨ ᱞᱮᱠᱟ᱾ ᱟᱫᱚ ᱚᱸᱰᱮ ᱜᱮᱞᱮ ᱪᱟᱞᱟᱜᱼᱟ ᱦᱟᱸᱜ ᱟᱞᱮ ᱫᱚ᱾
ᱴᱷᱤᱠ ᱜᱮᱭᱟ ᱪᱮᱠᱟ ᱵᱟᱲᱟ ᱠᱟᱛᱮ ᱡᱟᱛᱮ ᱡᱮᱢᱚᱱ ᱪᱟᱞᱟᱜ ᱟᱯᱮ ᱟᱨ ᱩᱱ ᱠᱚ ᱢᱮᱱᱟ ᱡᱚᱛᱚ ᱦᱚᱲ ᱜᱮ ᱦᱟᱸᱜ ᱪᱟᱞᱟᱜ ᱯᱮ ᱜᱤᱫᱟᱹᱨ ᱯᱤᱫᱟᱹᱨ ᱜᱚᱜᱚᱼᱵᱟᱵᱟ ᱵᱚᱭᱦᱟ ᱢᱤᱥᱨᱟ ᱠᱚ ᱡᱚᱛᱚ ᱦᱚᱲ ᱡᱟᱛᱮ ᱢᱟᱠᱚ ᱵᱟᱰᱟᱭ ᱫᱚᱦ ᱠᱟᱜ ᱟᱨ ᱵᱟᱝᱠᱷᱟᱱ ᱵᱟᱠᱚ ᱵᱟᱰᱟᱭ ᱠᱟᱱᱟ ᱵᱟᱝ ᱟᱨ ᱱᱮᱛᱟᱨ ᱠᱚ ᱟᱵᱚ ᱡᱩᱫᱤ ᱜᱤᱫᱽᱨᱟᱹ ᱵᱚᱱ ᱤᱫᱤ ᱦᱮᱣᱟ ᱠᱚᱣᱟ ᱛᱚᱵᱮ ᱠᱚ ᱦᱮᱣᱟᱜ-ᱟ, ᱟ ᱟᱨ ᱵᱟᱝᱠᱷᱟᱱ ᱟᱠᱚ ᱛᱮᱢᱟ ᱡᱩᱫᱤ ᱦᱚᱸᱠᱚ ᱪᱟᱞᱟᱜᱼᱟ ᱛᱚᱵᱮ ᱦᱮᱸ ᱪᱮᱫ ᱞᱟᱹᱜᱤᱜᱫ ᱠᱚ ᱪᱟᱞᱟᱜᱼᱟ ᱵᱩᱡᱷᱟᱹᱣ ᱵᱟᱠᱚ ᱧᱟᱢᱟ, ᱪᱟᱞᱟᱜ-ᱟ ᱠᱚ ᱨᱟᱹᱥᱠᱟᱹᱭᱟᱠᱚ ᱠᱤᱱ ᱟᱥᱚᱞ ᱠᱟᱛᱷᱟ ᱪᱮᱫ ᱠᱟᱱᱟ ᱚᱱᱟ ᱵᱩᱡᱷᱟᱹᱣ ᱵᱟᱠᱚ ᱧᱟᱢᱟ, ᱠᱟᱛᱷᱟ ᱫᱚ ᱠᱟᱱᱟ ᱚᱸᱰᱮ